ᱦᱳᱭ ᱡᱚᱦᱟᱨ ᱜᱮ᱾
ᱦᱮᱸ ᱡᱚᱦᱟᱨ ᱜᱮ ᱥᱟᱹᱜᱩᱱ ᱥᱮᱛᱟᱜ᱾
ᱦᱳᱭ ᱥᱟᱹᱜᱩᱱ ᱥᱮᱛᱟᱜ ᱾
ᱚᱻ ᱪᱮᱫ ᱠᱚᱵᱮᱱ ᱪᱤᱠᱟᱹᱭᱮᱫᱟ?
ᱚ ᱱᱤᱛᱚᱜ ᱫᱚ ᱱᱟᱦᱟᱸᱜ ᱟᱯᱟᱛᱚᱛᱚ ᱚᱱᱠᱟ ᱫᱚ ᱱᱟᱦᱟᱜ ᱱᱚᱣᱟ ᱫᱟᱹᱛᱟᱹᱱᱤ ᱠᱚᱜᱮ ᱱᱟᱜᱼᱟ ᱠᱟᱹᱢᱤ ᱦᱚᱨᱟ ᱫᱚ ᱠᱚᱨᱟᱣ ᱦᱩᱭᱩᱜ ᱚᱱᱟ ᱫᱟᱹᱛᱟᱹᱱᱤ ᱵᱟᱲᱟ ᱦᱩᱭᱩᱜ ᱠᱟᱱᱟ ᱟᱨ ᱪᱮᱫ᱾ ᱟᱨ ᱟᱵᱮᱱ ᱫᱚ ᱵᱮᱱ ᱫᱟᱹᱛᱟᱹᱱᱤ ᱵᱟᱲᱟᱭᱮᱱᱟ?
ᱦᱮᱸ ᱟᱞᱤᱧ ᱦᱚᱸ ᱫᱟᱹᱛᱟᱹᱱᱤ ᱵᱮᱲᱟ ᱫᱚ ᱦᱩ ᱟᱠᱟᱱ ᱜᱮᱭᱟ, ᱪᱟ ᱱᱟᱥᱛᱟ ᱠᱚᱦᱚ ᱦᱩᱭ ᱟᱠᱟᱱᱟ ᱥᱮᱛᱟᱜ ᱨᱮᱱᱟᱜ ᱫᱚ ᱦᱟᱸᱜ᱾
ᱟᱪᱪᱷᱟ ᱟᱪᱪᱷᱟ ᱟᱹᱰᱤ ᱢᱚᱡᱽ᱾ ᱦᱚᱜᱼᱚᱭ ᱟᱹᱞᱤᱧ ᱦᱚᱸ ᱱᱚᱜᱼᱚᱭ ᱜᱟᱰᱟ ᱢᱩᱰᱩ ᱥᱮᱱ ᱠᱟᱹᱴᱤᱡ ᱞᱤᱧ ᱦᱮᱡ ᱟᱠᱟᱱᱟ ᱟᱨ ᱫᱟᱹᱛᱟᱹᱱᱤ ᱦᱩᱛᱩᱢ ᱵᱟᱲᱟ ᱠᱟᱛᱮᱜ ᱱᱟᱜ ᱦᱟᱜ ᱚᱲᱟᱜ ᱥᱮᱡ ᱪᱟ ᱱᱟᱥᱛᱟ ᱠᱚᱨᱟᱣ ᱦᱩᱭᱩᱜᱼᱟ, ᱛᱟᱨᱯᱚᱨᱮ ᱱᱤᱛᱳᱜ ᱫᱚ ᱟᱹᱣᱨᱤᱭᱟᱜ-ᱟ ᱦᱟᱸᱜ᱾
ᱦᱮᱸ ᱛᱚ᱾ ᱛᱟᱦᱞᱮ ᱚᱲᱟᱜ ᱠᱚᱨᱮ ᱫᱚ ᱱᱤᱛᱚᱜ ᱫᱚ ᱱᱟᱯᱟᱭ ᱵᱷᱟᱲᱟ ᱜᱮᱛᱚ?
ᱦᱳᱭ ᱱᱤᱛᱚᱜ ᱫᱚ ᱚᱲᱟᱜ ᱠᱚᱨᱮ ᱫᱚ ᱥᱟᱱᱟᱢ ᱠᱚᱜᱮ ᱱᱟᱯᱟᱭ ᱜᱮ, ᱥᱟᱶᱛᱮ ᱟᱞᱤᱧ ᱦᱚᱸ ᱢᱚᱡᱽ ᱛᱮ ᱢᱮᱱᱟᱜ ᱞᱤᱧᱟᱹ᱾ ᱟᱫᱚ ᱟᱯᱮᱜᱮ ᱱᱟᱦᱟᱜ ᱪᱮᱫ ᱞᱮᱠᱟ ᱦᱮᱱᱟᱜ ᱯᱮᱭᱟ?
ᱦᱚᱸ ᱟᱞᱮ ᱦᱚᱸ ᱱᱤᱛᱚᱜ ᱫᱚ ᱢᱚᱸᱡᱽ ᱜᱮ ᱢᱮᱱᱟᱜ ᱠᱟᱜ ᱞᱮᱭᱟ᱾ ᱛᱚ ᱢᱟᱱᱢᱤ ᱡᱤᱭᱚᱱ ᱛᱚ ᱚᱱᱟ ᱫᱚ ᱞᱟᱹᱭ ᱵᱟᱝ ᱜᱟᱱᱚᱜ ᱚᱠᱟ ᱥᱚᱢᱚᱭ ᱨᱮ ᱚᱠᱟ ᱞᱮᱠᱟ᱾ ᱦᱤᱛᱚᱜ ᱜᱮ ᱧᱮᱞᱟᱵᱤᱱ ᱵᱷᱟᱜᱤ ᱦᱤᱛᱚᱜ ᱜᱮ ᱟᱨᱚ ᱦᱟᱸᱜ ᱠᱷᱟᱨᱟᱯ᱾
ᱦᱳᱭ ᱦᱳᱭ᱾ ᱟᱨ ᱟᱵᱚ ᱢᱟᱱᱢᱤ ᱡᱚᱛᱚ ᱵᱚᱱ ᱠᱷᱚᱡᱚᱜᱼᱟ ᱡᱮ ᱱᱟᱯᱟᱭ ᱨᱮᱵᱚᱱ ᱛᱟᱦᱮᱱ ᱥᱮ ᱢᱚᱡᱽ ᱨᱮᱵᱚᱱ ᱛᱟᱦᱮᱱ ᱚᱱᱟ ᱜᱮᱛᱚ ᱥᱚᱵᱽ ᱥᱚᱢᱚᱭ ᱟᱥᱟ ᱢᱟ ᱛᱟᱦᱮᱱ ᱛᱟᱵᱩᱱᱟ ᱾
ᱦᱳᱭ ᱦᱳᱭ᱾
ᱦᱳᱭ᱾
ᱛᱟᱦᱚᱞᱮ ᱪᱮᱫ ᱠᱚᱯᱮ ᱪᱤᱠᱟᱹᱭᱮᱫᱟ ᱦᱤᱛᱚᱜ ᱫᱚ, ᱨᱚᱦᱚᱭ ᱠᱚ ᱛᱤᱱᱟᱹᱜ ᱥᱟᱺᱜᱤᱧ ᱞᱟᱦᱟ ᱪᱟᱞᱟᱣᱚᱜ ᱠᱟᱱᱟ?
ᱚ ᱦᱳᱭ ᱠᱟᱢᱤ ᱠᱚᱫᱚ ᱱᱟᱦᱟᱜ ᱱᱤᱛᱚᱜ ᱫᱚ ᱱᱚᱛᱮ ᱠᱷᱟᱥ ᱠᱟᱭᱛᱮ ᱧᱮᱞ ᱞᱮᱠᱷᱟᱱ ᱫᱚ ᱟᱞᱮ ᱱᱚᱛᱮ ᱫᱚ ᱱᱟᱦᱟᱸᱜ ᱪᱟᱥᱵᱟᱥ ᱠᱚᱜᱮ ᱱᱟᱦᱟᱸᱜ ᱵᱤᱥᱮᱥ ᱠᱟᱭᱛᱮᱞᱮ ᱠᱟᱢᱤᱭᱟ ᱟᱨ ᱚᱱ ᱱᱟᱦᱟᱸᱜ ᱢᱮᱱ ᱜᱟᱱᱚᱜᱼᱟ ᱮᱴᱟᱜ ᱠᱤᱪᱷᱩ ᱫᱚ ᱠᱟᱢᱤ ᱢᱮᱱᱟᱜ ᱨᱮᱦᱚᱸ ᱱᱚᱱᱠᱟ ᱟᱭᱢᱟ ᱫᱷᱟᱨᱟ ᱫᱚ ᱦᱟᱸᱜ ᱵᱟᱹᱪᱩᱜ ᱟᱱᱟ᱾
ᱚᱸ
ᱟᱫᱚ ᱱᱤᱛᱚᱜ ᱫᱚ ᱱᱟᱦᱟᱸᱜ ᱪᱟᱥ ᱠᱟᱢᱤ ᱜᱮ ᱱᱟᱦᱟᱸᱜ ᱟᱹᱰᱤ ᱡᱳᱨ ᱥᱳᱨ ᱞᱮ ᱞᱟᱜᱟᱣ ᱠᱟᱱᱟ ᱟᱞᱮ ᱫᱚ᱾
ᱚ ᱛᱟᱦᱚᱞᱮ ᱠᱷᱟᱱ ᱫᱚ ᱟ ᱟᱯᱮᱥᱮᱫ ᱫᱚ ᱛᱤᱱ ᱪᱮᱠᱷᱟ ᱦᱩᱲᱩ ᱠᱚ ᱪᱟᱥ ᱜᱮᱭᱟ ᱢᱟᱱᱮ ᱢᱤᱫ ᱡᱮᱠᱷᱟ ᱥᱮ ᱵᱟᱨ ᱡᱮᱠᱷᱟ ᱠᱚ ᱪᱟᱥ ᱜᱮᱭᱟ
ᱟᱞᱮ ᱥᱮᱫ ᱫᱚ ᱢᱟᱱᱮ ᱡᱟᱹᱥᱛᱤ ᱠᱟᱭ ᱛᱮᱫᱚ ᱱᱟᱦᱟᱸᱜ ᱢᱤᱫ ᱫᱷᱟᱣ ᱜᱮ ᱱᱚᱜ-ᱚᱭ ᱱᱟ ᱡᱟᱦᱟᱸ ᱵᱚᱨᱥᱟ ᱨᱮ ᱡᱟᱦᱟᱸ ᱪᱟᱥ ᱵᱚᱱ ᱢᱮᱱ ᱚᱱᱟ ᱜᱮ ᱱᱟᱦᱟᱸᱜ ᱡᱟᱹᱥᱛᱤ ᱫᱚᱞᱮ ᱪᱟᱥᱟ ᱟᱨ ᱥᱟᱶ ᱛᱮᱱ ᱱᱟᱦᱟᱸᱜ ᱟᱸ ᱱᱤᱨᱚᱱ ᱦᱩᱲᱩ ᱦᱚᱸ ᱪᱟᱥ ᱫᱚᱞᱮ ᱪᱟᱥ ᱜᱮᱭᱟ ᱢᱮᱱᱠᱷᱟᱱ ᱩᱱᱟᱹᱜ ᱫᱚ ᱩᱱᱟᱹᱜ ᱮᱠᱴᱟ ᱫᱚ ᱱᱟᱦᱟᱸᱜ ᱵᱟᱞᱮ ᱪᱟᱥᱟ ᱟᱰᱤ ᱠᱚᱢ ᱫᱷᱟᱨᱟ ᱧᱚᱜ ᱜᱮᱞᱮ ᱪᱟᱥᱟ ᱚᱱᱟ ᱫᱚ᱾
ᱢᱟᱱᱮ ᱪᱟᱥ ᱫᱚ ᱵᱟᱨ ᱪᱮᱠᱷᱟ ᱜᱮ ᱜᱟᱱᱚᱜ ᱜᱮᱭᱟ ᱢᱮᱱᱠᱷᱟᱱ ᱩᱱᱟᱹᱜ ᱴᱟ ᱫᱚ ᱵᱟᱯᱮ ᱪᱟᱥ ᱜᱮᱭᱟ ᱦᱮᱸ
ᱦᱳᱭ ᱦᱚᱭ ᱦᱚᱭ ᱟᱫᱚ ᱡᱟᱥᱛᱤ ᱫᱚ ᱱᱟᱦᱟᱸᱜ ᱱᱤᱭᱟᱹ ᱵᱚᱨᱥᱟ ᱨᱮᱜᱮ ᱱᱟᱦᱟᱸᱜ ᱟᱨ ᱩᱱᱫᱚ ᱱᱟᱦᱟᱸᱜ ᱜᱚᱴᱟ ᱨᱮᱱᱟᱜ ᱡᱟᱭᱜᱟ ᱠᱚᱫᱚ ᱱᱟᱦᱟᱸᱜ ᱫᱟᱜ ᱨᱮᱱᱟᱜ ᱠᱟᱹᱴᱤᱡ ᱥᱚᱴ ᱛᱮᱦᱮᱱ ᱛᱚ ᱚᱱᱟᱛᱮ ᱚᱱᱟ ᱵᱟᱹᱭᱦᱟᱹᱲ ᱧᱚᱜ ᱠᱚ ᱥᱚᱸᱜᱷᱟ ᱧᱚᱜ ᱠᱚᱨᱮ ᱚᱱᱮ ᱚᱱᱠᱟᱱᱟᱜ ᱡᱟᱭᱜᱟ ᱠᱚᱨᱮᱜᱮ ᱱᱟᱦᱟᱸᱜ ᱪᱟᱥ ᱵᱟᱴᱟ ᱫᱚ ᱦᱩᱭᱩᱜᱼᱟ᱾ ᱟᱨ ᱪᱮᱫ ᱦᱳᱭ ᱛᱟᱦᱚᱞᱮ ᱟᱯᱮ ᱫᱚ ᱱᱟᱦᱟᱸᱜ ᱚᱠᱟᱞᱮᱠᱟ ᱚᱱᱛᱮ ᱫᱚ ᱯᱮ ᱪᱟᱥ ᱵᱟᱲᱟᱭ ᱜᱮᱭᱟ ᱦᱮᱞᱳ ᱟᱸ ᱢᱮᱱᱫᱟᱞᱤᱧ ᱟᱹᱞᱤᱧᱟᱜ ᱨᱚᱲ ᱠᱤ ᱟᱸᱡᱚᱢᱚᱜ ᱠᱟᱱᱟ? ᱦᱮᱞᱳ